ᱦᱮᱞᱳ! ᱦᱮᱸ ᱦᱮᱸ ᱜᱚᱢᱠᱮ ᱡᱚᱦᱟᱨ ᱜᱮ᱾ ᱡᱚᱸᱦᱟᱨ ᱜᱮ ᱡᱚᱸᱦᱟᱨ ᱜᱮ ᱨᱚᱲ ᱵᱮᱱ ᱟᱸᱡᱚᱢ ᱧᱟᱢ ᱮᱫᱟ? ᱟᱸᱡᱚᱢᱚᱜ ᱠᱟᱱᱟ ᱛᱚ ᱨᱚᱲ? ᱦᱳᱭ ᱜᱚᱝᱠᱮ ᱟᱸᱡᱚᱢ ᱧᱟᱢᱚᱜ ᱠᱟᱱᱟ᱾ ᱟᱯᱮᱱ ᱯᱮᱱ ᱟᱸᱡᱚᱢ ᱧᱟᱢ ᱮᱫᱟ?
ᱦᱮᱸ ᱟᱸᱡᱚᱢᱚᱜ ᱠᱟᱱ ᱜᱮᱭᱟ᱾ ᱛᱟᱦᱚᱞᱮ ᱜᱚᱝᱠᱮ ᱫᱟᱜᱠᱟ ᱠᱚ ᱡᱚᱢ ᱵᱟᱲᱟ ᱦᱩᱭᱱᱟ?
ᱡᱟᱹᱯᱩᱫᱮᱜ ᱠᱟᱱᱟᱭ ᱟᱫᱚ ᱚᱱᱟᱛᱮ ᱠᱟᱹᱴᱤᱡ ᱞᱤᱧ ᱫᱩᱲᱩᱵ ᱡᱤᱨᱟᱹᱣ ᱠᱟᱱᱟ᱾ ᱦᱮᱞᱳ᱾ ᱦᱮᱸ ᱟᱸᱡᱚᱢ ᱧᱟᱢ ᱫᱟᱵᱮᱱ ᱥᱮ ᱵᱟᱝ?
ᱦᱮᱸ ᱜᱚᱝᱠᱮ ᱟᱸᱡᱚᱢᱚᱜ ᱠᱟᱱ ᱜᱮᱭᱟ ᱛᱚ ᱥᱟᱭᱤᱰ ᱨᱮᱱᱟᱜ ᱠᱟᱹᱴᱤᱡ ᱵᱷᱚᱭᱮᱥ ᱴᱟᱜ ᱟᱸᱡᱚᱢ ᱦᱤᱡᱩᱜ ᱠᱟᱱᱟ᱾
ᱚ-ᱦᱚ ᱥᱟᱭᱤᱴ ᱠᱚᱨᱮᱱᱟᱜ ᱵᱟᱝ᱾ ᱟᱪᱪᱷᱟ ᱴᱷᱤᱠ ᱜᱮᱭᱟ ᱢᱟ ᱱᱤᱛᱚᱜ ᱱᱤᱛᱚᱜ ᱵᱮᱱ ᱟᱸᱡᱚᱢ ᱧᱟᱢ ᱫᱟ ᱛᱚ ᱟᱹᱞᱤᱧᱟᱜ ᱨᱚᱲ?
ᱦᱮᱸ ᱟᱸᱡᱚᱢᱚᱜ ᱠᱟᱱ ᱛᱟᱵᱱ ᱜᱮᱭᱟ᱾
ᱦᱮᱸ ᱜᱚᱢᱠᱮ ᱢᱟ ᱞᱟᱹᱭᱵᱮᱱ ᱱᱤᱛᱚᱜ᱾
ᱞᱟᱹᱭ ᱫᱟᱞᱤᱧ ᱫᱟᱠᱟ ᱠᱚ ᱡᱚᱢ ᱵᱟᱲᱟ ᱦᱩᱭᱱᱟ?
ᱦᱮᱸ ᱜᱚᱝᱠᱮ ᱡᱚᱢ ᱵᱟᱲᱟ ᱫᱚ ᱦᱩᱭ ᱠᱟᱱᱟ᱾ ᱟᱭ ᱫᱩᱲᱩᱵ ᱡᱤᱨᱟᱹᱣ ᱠᱟᱱᱟᱞᱤᱧ᱾
ᱟᱪ-ᱪᱷᱟ᱾ ᱛᱟᱞᱦᱮ ᱟᱯᱮ ᱫᱤᱥᱚᱢ ᱥᱮᱫ ᱫᱚ ᱫᱟᱜ ᱡᱟᱹᱲᱤ ᱫᱚ ᱪᱮᱫᱞᱮᱠᱟ?
ᱫᱟᱜ ᱡᱟᱹᱲᱤ ᱫᱚ ᱠᱷᱟᱱ ᱦᱚᱸᱜᱼᱚᱭ ᱛᱤᱦᱤᱧ ᱠᱷᱚᱱ ᱜᱮ ᱦᱟᱸᱜ ᱫᱟᱜ ᱡᱟᱹᱲᱤ ᱫᱚ ᱮᱦᱚᱵ ᱠᱟᱫᱟᱭ ᱟᱫᱚ ᱦᱟᱸᱜ ᱛᱚ ᱞᱟᱹᱭ ᱛᱚ ᱵᱟᱝ ᱜᱟᱱᱚᱜ ᱠᱟᱱᱟ ᱜᱟᱯᱟ ᱢᱮᱭᱟᱝ ᱩᱱᱤ ᱫᱟᱜᱟᱭ ᱥᱮ ᱵᱟᱝ ᱦᱟᱸᱜ᱾ ᱛᱚ ᱜᱚᱢᱠᱮ ᱟᱯᱮᱥᱮᱱ ᱜᱮ ᱚᱠᱟ ᱞᱮᱠᱟ?
ᱟᱞᱮ ᱥᱮᱫ ᱜᱚᱝᱠᱮ ᱛᱮᱦᱮᱧ ᱫᱚ ᱠᱟᱹᱴᱤᱡ ᱡᱳᱨ ᱱᱚᱜ ᱜᱮ ᱫᱟᱜ ᱠᱮᱫᱟᱭ ᱛᱚ ᱛᱤᱱᱴᱟ ᱥᱮᱫ ᱮ ᱯᱷᱟᱸᱠ ᱠᱮᱫᱟᱭ᱾ ᱛᱟᱯᱚᱨᱮ ᱫᱚ ᱦᱟᱹᱠᱩ ᱥᱟᱵ ᱠᱚ ᱪᱟᱞᱟᱣ ᱵᱟᱲᱟ ᱦᱩᱭ ᱞᱮᱱᱟ ᱡᱟᱞ ᱠᱚ ᱛᱮᱫ ᱢᱚᱥᱟᱨᱤ ᱠᱚ ᱰᱚᱰᱟᱣ ᱠᱟᱛᱮᱫ ᱛᱚ ᱥᱟᱵ ᱵᱟᱲᱟ ᱦᱩᱭᱮᱱ ᱜᱮᱭᱟ ᱦᱟᱹᱠᱩ ᱠᱚ ᱰᱷᱮᱨ ᱜᱮ᱾ ᱛᱚ ᱠᱤᱪᱩ ᱜᱟᱱ ᱫᱚ ᱩᱛᱩ ᱵᱟᱲᱟ ᱦᱩᱭᱱᱟ ᱟᱨ ᱠᱤᱪᱷᱩ ᱜᱟᱱ ᱫᱚ ᱯᱮᱲᱟ ᱠᱚ ᱢᱮᱱᱟᱜ ᱠᱚᱣᱟ ᱥᱩᱨ ᱥᱩᱯᱩᱨ ᱠᱚᱨᱮ ᱜᱮ ᱩᱱᱠᱩ ᱜᱮᱞᱮ ᱮᱢ ᱵᱟᱲᱟᱫ ᱠᱚᱣᱟ᱾
ᱟᱪᱪᱷᱟ ᱜᱚᱝᱠᱮ ᱱᱤᱭᱟᱹ ᱫᱟᱜ ᱡᱟᱹᱲᱤ ᱨᱮ ᱪᱤᱞᱤ ᱦᱟᱹᱠᱩ ᱯᱮ ᱡᱷᱟᱹᱞᱤ ᱠᱮᱫ ᱠᱚᱣᱟ?
ᱦᱩᱸ ᱦᱟᱹᱠᱩ ᱱᱟᱱᱟ ᱦᱩᱱᱟᱹᱨ ᱦᱟᱹᱠᱩ ᱠᱚ ᱛᱟᱦᱮᱸ ᱞᱮᱱᱟ, ᱵᱮᱥᱤᱨ ᱵᱷᱟᱜᱽ ᱫᱚ ᱢᱚᱨᱚᱞᱟ, ᱵᱟᱸᱥᱯᱟᱛᱟ, ᱯᱩᱴᱷᱤ ᱠᱚ ᱩᱱᱠᱩ ᱠᱚ ᱛᱟᱦᱮᱸ ᱞᱮᱱᱟ ᱟᱨ ᱞᱟᱹᱴᱩ ᱦᱟᱹᱠᱩ ᱦᱚᱸ ᱛᱟᱦᱮᱸ ᱫᱚᱠᱚ ᱛᱟᱦᱮᱸ ᱞᱮᱱᱟ ᱛᱚ ᱩᱱᱠᱩ ᱫᱚ ᱠᱚᱢ ᱧᱚᱜ᱾
ᱛᱤᱦᱤᱧᱟᱹᱜ ᱩᱛᱩ ᱫᱚ ᱛᱟᱦᱚᱞᱮ ᱦᱟᱹᱠᱩ ᱜᱮ ᱦᱩᱭᱱᱟ ᱡᱟᱹᱱᱤᱡ?
ᱦᱮᱸ ᱜᱚᱝᱠᱮ ᱛᱮᱦᱮᱧ ᱫᱚ ᱦᱟᱹᱠᱩ ᱠᱚᱜᱮ ᱦᱩᱭᱮᱱᱟ ᱵᱷᱟᱹᱜᱤ ᱵᱷᱟᱵ ᱜᱮ᱾ ᱜᱚᱝᱠᱮ ᱛᱟᱞᱦᱮ ᱨᱚᱦᱚᱭ ᱠᱚᱫᱚ ᱛᱤᱱᱟᱹᱜ ᱡᱷᱟᱹᱞ ᱵᱟᱲᱟ ᱠᱮᱫᱟᱯᱮ?
ᱨᱚᱦᱚᱭ ᱠᱚ ᱟᱹᱣᱨᱤᱭᱮᱜᱼᱟ ᱦᱚᱸᱜᱼᱚᱭ ᱵᱷᱤᱛᱟᱹᱢᱟᱜ ᱜᱮ ᱪᱟᱞᱟᱜ ᱠᱟᱱᱟ ᱦᱟᱸᱜ ᱠᱟᱹᱢᱤ᱾ ᱟᱨ ᱮᱴᱟᱜ ᱠᱟᱹᱢᱤ ᱫᱚ ᱱᱤᱛᱚᱜ ᱫᱚ ᱵᱟᱹᱱᱩᱜ ᱛᱟᱵᱚᱱᱟ᱾
ᱟᱪᱪᱷᱟ ᱟᱹᱰᱤ ᱱᱟᱯᱟᱭ ᱠᱟᱛᱷᱟ᱾ ᱟᱞᱮᱥᱮᱫ ᱜᱚᱝᱠᱮ ᱨᱚᱦᱚᱭ ᱠᱚᱫᱚ ᱛᱮᱢᱚᱱ ᱮᱠᱴᱟ ᱫᱚ ᱵᱟᱝ ᱦᱩᱭ ᱠᱟᱱᱟ ᱦᱚᱸᱜᱼᱚᱭ ᱛᱮᱦᱮᱧᱟᱜ ᱫᱟᱜ ᱡᱟᱹᱲᱤ ᱛᱮᱜᱮ ᱜᱟᱯᱟ ᱢᱮᱭᱟᱝ ᱠᱷᱚᱱ ᱞᱟᱹᱭ ᱦᱩᱭᱩᱜ ᱠᱟᱱᱟ ᱦᱟᱸᱜ ᱛᱚᱞᱟ ᱠᱚᱦᱚᱸ ᱨᱚᱦᱚᱭ ᱞᱮᱠᱟ ᱫᱚ ᱜᱟᱱ ᱠᱟᱱ ᱜᱮᱭᱟ, ᱛᱚ ᱥᱚᱢᱯᱩᱨᱱᱚ ᱫᱚ ᱵᱟᱝ ᱦᱩᱭ ᱠᱟᱱᱟ ᱾
ᱦᱳᱭ ᱦᱳᱭ ᱟᱨ ᱱᱚᱜᱼᱭ ᱛᱚ ᱧᱮᱞ ᱵᱮᱱ ᱱᱚᱜᱼᱚᱭ ᱫᱟᱜ ᱡᱟᱹᱲᱤ ᱦᱚᱸ ᱴᱷᱤᱠ ᱧᱚᱜ ᱵᱟᱝ ᱦᱩᱭᱩᱜ ᱠᱟᱱᱟ ᱟᱨ ᱠᱷᱮᱛ ᱠᱷᱮᱛ ᱠᱚᱦᱚᱸ ᱢᱚᱸᱡᱽ ᱛᱮ ᱵᱟᱝ ᱞᱚᱥᱚᱫᱚᱜ ᱠᱟᱱᱟ ᱛᱚ ᱠᱟᱞᱠᱟ ᱨᱮᱢᱮ ᱨᱚᱦᱚᱭᱟ
ᱦᱮᱸ ᱦᱮᱸ ᱛᱚ ᱵᱟᱹᱫ ᱠᱚᱫᱚ ᱛᱮᱦᱮᱧ ᱦᱚ ᱫᱟᱜ ᱠᱮᱫ ᱟᱭ ᱜᱟᱯᱟ ᱛᱮᱜᱮ ᱟᱡᱮᱫ ᱪᱟᱵᱟᱜᱼᱟᱦᱟᱛᱚ ᱚᱱᱟ ᱨᱮᱫᱚ ᱦᱜ ᱨᱚᱦᱚᱭ ᱠᱚᱫᱚ ᱚᱥᱚᱢᱵᱷᱚᱵ ᱜᱮ ᱵᱩᱡᱩᱜ ᱠᱟᱱᱟᱟᱹ ᱠᱷᱚᱱᱟᱜ ᱫᱚ ᱡᱟ ᱨᱚᱦᱚᱭ ᱨᱮᱱᱟᱜ ᱫᱚ ᱵᱟᱹᱭᱦᱟᱹᱲ ᱜᱮ ᱨᱚᱦᱚᱭ ᱞᱮᱠᱟ ᱵᱩᱡᱷᱟ. ᱜ ᱠᱟᱱᱟ ᱾
ᱦᱳᱭ ᱦᱳᱭ ᱟᱫᱚ ᱠᱷᱟᱱ ᱜᱚᱢᱠᱮ ᱟᱹᱞᱤᱧ ᱦᱚᱸ ᱚᱱᱠᱟ ᱜᱮᱞᱤᱧ ᱢᱮᱱᱮᱫ ᱠᱟᱱᱟ ᱡᱮ ᱡᱟᱹᱥᱛᱤ ᱧᱚᱜ ᱠᱟᱹᱴᱤᱡ ᱫᱟᱜ ᱡᱟᱹᱲᱤ ᱦᱩᱭ ᱞᱮᱱ ᱜᱮ ᱠᱷᱮᱛ ᱵᱟᱹᱫᱽ ᱠᱚᱦᱚᱸ ᱠᱟᱹᱴᱤᱡ ᱞᱚᱥᱚᱫ ᱧᱚᱜ ᱞᱮᱱᱜᱮ ᱛᱟᱨᱯᱚᱨᱮ ᱞᱮ ᱨᱚᱦᱚᱭᱟ ᱦᱟᱸᱜ ᱾
ᱦᱩᱸ ᱜᱚᱝᱠᱮ ᱛᱟᱦᱚᱞᱮ ᱨᱚᱦᱚᱭ ᱠᱚᱫᱚ ᱛᱤᱱᱟᱹᱜ ᱵᱟᱨ ᱯᱮ ᱨᱚᱦᱚᱭ ᱵᱟᱲᱟᱭ ᱜᱮᱭᱟ?
ᱨᱚᱦᱚᱭ ᱠᱚᱫᱚ ᱟᱵᱚ ᱡᱚᱢ ᱧᱩ ᱞᱮᱠᱟ
ᱵᱟᱝᱮ ᱡᱚᱢ ᱧᱩ ᱢᱟ ᱡᱚᱢ ᱧᱩ ᱞᱮᱠᱟ ᱜᱮ ᱵᱟᱝᱜᱮ ᱟᱫᱚ ᱡᱮᱢᱚᱱ ᱵᱚᱪᱷᱚᱨ ᱨᱮ ᱵᱟᱨ ᱫᱷᱟᱣ ᱯᱮ ᱫᱷᱟᱣ ᱠᱚ ᱨᱚᱦᱚᱭ ᱜᱮᱭᱟ ᱛᱚ ᱚᱱᱟ ᱦᱤᱥᱟᱹᱵᱽ ᱛᱮ ᱟᱯᱮ ᱫᱤᱥᱚᱢ ᱫᱚ ᱛᱤᱱᱟᱹᱜ ᱵᱟᱨ ᱯᱮ ᱨᱚᱦᱚᱭ ᱵᱟᱲᱟᱭ ᱜᱮᱭᱟ?
ᱵᱟᱝᱟ ᱜᱚᱝᱠᱮ ᱱᱚᱛᱮ ᱫᱚ ᱠᱷᱟᱱᱟᱸᱱᱟᱜ ᱢᱤᱫ ᱡᱚᱠᱷᱟ ᱜᱮᱠᱚ ᱨᱚᱦᱚᱭᱟ ᱾ ᱥᱮᱨᱢᱟ ᱫᱟᱜ ᱡᱟᱹᱲᱤ ᱠᱷᱟᱹᱛᱤᱨ ᱴᱷᱤᱠ ᱛᱮᱜᱮ ᱟᱨ ᱵᱟᱝᱠᱷᱟᱱ ᱚᱱᱠᱟ ᱫᱤᱱ ᱫᱚ ᱵᱟᱹᱱᱩᱜ ᱠᱟᱜᱼᱟ ᱦᱟᱸᱜ ᱟᱫᱚ ᱯᱩᱨᱩ ᱫᱤᱥᱚᱢ ᱠᱚ ᱠᱟᱹᱴᱤᱡ ᱵᱤᱱ ᱵᱩᱡᱮᱫ ᱠᱟᱱ ᱥᱮᱨᱢᱟᱨᱮ ᱢᱤᱫ ᱫᱷᱩᱢ ᱜᱮ ᱪᱟᱥ ᱦᱩᱭᱩᱜᱼᱟ ᱥᱮᱨᱢᱟ ᱡᱟᱹᱲᱤ ᱫᱟᱜ ᱛᱮ ᱾
ᱟᱪᱪᱷᱟ ᱟᱪᱪᱷᱟ ᱟᱹᱰᱤ ᱱᱟᱯᱟᱭ ᱜᱚᱢᱠᱮ ᱮᱠᱴᱩ ᱵᱚᱭᱮᱥ ᱴᱟᱜ ᱠᱟᱹᱴᱤᱡ ᱟᱹᱰᱤ ᱵᱷᱤᱛᱤᱨ ᱨᱮ ᱟᱸᱡᱚᱢᱚᱜ ᱠᱟᱱ ᱛᱟᱵᱮᱱᱟ᱾ ᱱᱟᱥᱮ ᱱᱟᱜ ᱮᱠᱴᱩᱮ ᱡᱳᱨ ᱧᱚᱜ ᱚᱠᱚᱭ ᱮᱢ ᱞᱟᱹᱭ ᱞᱮᱠᱷᱟᱡ ᱮᱠᱴᱩ ᱱᱟᱯᱟᱭ ᱠᱚᱜᱼᱟ ᱾
ᱦᱮᱸ ᱱᱤᱛᱚᱜ ᱵᱮᱱ ᱟᱸᱡᱚᱢ ᱧᱟᱢ ᱮᱫᱟ-ᱼ
ᱦᱮᱸ ᱟᱸᱡᱚᱢᱚᱜ ᱠᱟᱱᱟ ᱾
ᱚ ᱞᱟᱹᱭᱮᱫ ᱠᱟᱱᱟᱞᱤᱧ ᱟᱞᱤᱧ ᱛᱚ ᱦᱟᱸᱜ ᱱᱚᱜᱼᱚᱭ ᱵᱩᱨᱩ ᱫᱤᱥᱚᱢ ᱛᱚ ᱟᱫᱚ ᱥᱤᱡᱤᱱ ᱨᱮ ᱢᱤᱫ ᱫᱷᱟᱢ ᱜᱮ ᱦᱟᱸᱜ ᱪᱟᱥ ᱫᱚ ᱦᱩᱭᱩᱜ ᱜᱮᱭᱟ ᱦᱩᱲᱩ ᱫᱚ ᱾
ᱦᱮᱸ ᱦᱮᱸ
ᱟᱨ ᱟᱯᱮ ᱥᱮᱱ ᱜᱮ ᱦᱟᱸᱜ ᱜᱚᱝᱠᱮ ᱚᱠᱟᱞᱮ ᱞᱮᱠᱟ
ᱟᱞᱮ ᱥᱮᱫ ᱫᱚ ᱜᱚᱢᱠ ᱵᱟ. ᱫ ᱨᱮ ᱵᱟᱫᱽ ᱫ ᱦᱚᱞᱮ ᱨᱚᱦᱚᱭ ᱜᱮᱭᱟ ᱟᱫᱷᱮᱠ ᱠᱚᱫᱚ ᱥᱮᱞᱚ ᱠᱚ ᱥᱮ ᱱᱚᱣᱟ ᱠᱮᱱᱮᱞ ᱫᱟᱜ ᱠᱚᱞᱮ ᱧᱟᱢ ᱜᱮᱭᱟ ᱾ ᱚᱱᱟ ᱦᱤᱥᱟᱹᱵ ᱛᱮ ᱵᱟ ᱯᱮ ᱫᱷᱟᱣ ᱦᱚᱸᱠᱚ ᱨᱚᱦᱚᱭ ᱜᱮᱭᱟ ᱾ ᱢᱟᱱᱮ ᱟᱞᱮᱥᱮᱫ ᱫᱚ ᱢᱟᱱᱮ ᱰᱷᱮᱨ ᱜᱮᱠᱚ ᱨᱚᱦᱚᱭ ᱜᱮᱭᱟ ᱾ ᱱᱤᱛᱚᱜ ᱢᱟ ᱮᱢᱱᱤ ᱛᱮᱢᱱᱤ ᱱᱚᱣᱟ ᱥᱮᱨᱢᱟ ᱫᱟᱲᱮ ᱡᱟᱜ ᱛᱮᱜᱮ ᱨᱚᱦᱚᱭ ᱵᱟᱲᱟ ᱜᱮᱞ ᱠᱚ ᱥᱮ ᱨᱮ ᱫᱷᱚᱨᱚᱱ ᱫᱤᱱ ᱦᱚᱸ ᱢᱟᱱᱮ ᱠᱮᱱᱮᱞ ᱨᱮᱱᱟᱜ ᱫᱟᱜ ᱡᱩᱫᱤ ᱵᱟᱠᱚ ᱟᱲᱟᱜ ᱠᱟᱜ, ᱛᱟᱦᱚᱞᱮ ᱥᱮᱭ ᱥᱮᱞᱚᱱ ᱨᱮᱱᱟᱜ ᱫᱟᱜ ᱵᱟᱠᱷᱟᱱ ᱫᱚ ᱯᱟᱨᱥᱚᱱᱟᱞ ᱵᱷᱟᱵᱛᱮ ᱪᱞᱚ ᱠᱚ ᱵᱟᱹᱭ ᱥᱟᱹᱣ ᱢᱮᱱᱟᱜᱼᱟ ᱚᱱᱟ ᱠᱚ ᱛᱮᱜᱮᱞᱮ ᱪᱟᱥ ᱵᱟᱲᱟᱭ ᱜᱮᱭᱟ ᱾
ᱟᱪᱪᱷᱟ ᱜᱚᱝᱠᱮ ᱞᱟᱹᱭᱫᱟᱹᱧ ᱱᱚᱣᱟ ᱪᱟᱫ ᱦᱩᱲᱩ ᱨᱚᱦᱚᱭ ᱵᱟᱫ ᱠᱟᱛᱮ ᱟᱨ ᱪᱮᱫ ᱠᱚᱯᱮ ᱪᱟᱥ ᱜᱮᱭᱟ?
ᱦᱮᱸ ᱚᱱᱠᱟᱱᱟᱜ ᱫᱚᱠᱟᱱᱟᱜ ᱥᱚᱵᱡᱤ ᱠᱚ ᱦᱩᱭᱩᱜ ᱜᱮᱭᱟ ᱾ ᱥᱚᱵᱽᱡᱤ ᱪᱟᱥ ᱠᱚ ᱵᱮᱸᱜᱟᱲ ᱵᱤᱞᱟᱹᱛᱤ ᱤᱱᱟᱹ ᱠᱚᱜᱮ ᱾ ᱥᱟᱹᱨᱩ ᱦᱟᱸᱜ ᱱᱚᱜᱼᱚᱭ ᱛᱚ ᱥᱟᱹᱨᱩ ᱫᱚ ᱦᱚᱜᱼᱚᱭ ᱛᱚ ᱜᱟᱯᱟ ᱢᱮᱭᱟᱝ ᱜᱮ ᱦᱟᱸᱜ ᱨᱚᱦᱚᱭ ᱦᱩᱭᱩᱜᱼᱟ ᱦᱟᱸᱜ ᱥᱟᱹᱨᱩ ᱠᱚᱫᱚ ᱾
ᱦᱮᱸ ᱜᱚᱢᱠᱮ ᱛᱟᱦᱚᱞᱮ ᱡᱚᱱᱰᱨᱟ ᱠᱚᱫᱚ ᱯᱮ ᱨᱚᱦᱚᱭ ᱵᱟᱲᱟᱭ ᱜᱮᱭᱟ ᱥᱮ ᱵᱟᱝ
ᱦᱚᱭ ᱜᱚᱢᱠᱮ ᱡᱚᱱᱰᱨᱟ ᱫᱚ ᱨᱚᱭ ᱫᱚ ᱦᱩᱭᱩᱜ ᱜᱮᱭᱟ
ᱦᱮ ᱟᱪᱪᱷᱟ ᱟᱪᱪᱷᱟ ᱟᱞᱮ ᱥᱮᱭ ᱜᱚᱝᱠᱮ ᱡᱚᱱᱰᱨᱟ ᱫᱚ ᱟᱹᱰᱤ ᱠᱚᱢ ᱠᱚ ᱨᱚᱦᱚᱭ ᱛᱟᱞᱮᱭᱟ ᱵᱟᱠᱷᱟᱱ ᱫᱚ ᱡᱚᱱᱰᱨᱟ ᱠᱚᱫᱚ ᱟᱞᱮ ᱫᱚ ᱠᱤᱨᱤᱧ ᱵᱷᱚᱨᱥᱟ ᱜᱮ ᱠᱟᱨᱚᱱ ᱚᱱᱠᱟ ᱚᱛ ᱠᱚ ᱵᱟᱝ ᱨᱚᱦᱚᱭ ᱞᱟᱹᱜᱫᱚᱜᱼ ᱟ ᱥᱚᱵᱽ ᱥᱚᱢᱚᱭ ᱦᱮᱢᱟᱞ ᱜᱮ ᱛᱟᱦᱮᱱᱟ ᱟᱫᱚ ᱚᱱᱟ ᱫᱚ ᱵᱟᱝ ᱦᱩᱭᱩᱜ ᱞᱟᱹᱜᱤᱫᱚᱜ ᱜᱮᱭᱟ
ᱟᱫᱚ ᱜᱚᱝᱠᱮ ᱡᱚᱱᱰᱨᱟ ᱛᱚ ᱠᱷᱚᱱᱟᱜ ᱟᱵᱚ ᱛᱚ ᱥᱤᱡᱤᱱ ᱨᱮ ᱢᱤᱫ ᱫᱚᱢ ᱜᱮᱵᱚᱱ
ᱦᱮᱸ
ᱦᱚᱸᱜᱼᱚᱭ ᱛᱚ ᱡᱚᱱᱰᱨᱟ ᱨᱚᱦᱚᱭ ᱫᱚ ᱦᱟᱸᱜ ᱵᱷᱟᱫᱚᱨ, ᱫᱟᱥᱟᱭ ᱫᱟᱥᱟᱭ ᱾ ᱠᱚ ᱨᱚᱦᱚᱭ ᱜᱮᱭᱟ ᱛᱚ᱾
ᱟᱪᱪᱷᱟ ᱜᱚᱝᱠᱮ ᱟᱯᱮ ᱥᱮᱫ ᱫᱚ ᱵᱮᱥᱤᱨ ᱵᱷᱟᱜᱽ ᱪᱮᱫ ᱠᱚ ᱦᱩᱲᱩ ᱠᱚ ᱨᱚᱦᱚᱭ ᱜᱮᱭᱟ?
ᱡᱚᱛᱚ ᱞᱮᱠᱟᱱᱟᱜ ᱜᱮ᱾ ᱟᱵᱚ ᱡᱟᱦᱟᱸ ᱛᱤᱱᱟᱹᱜ ᱪᱟᱥ ᱞᱮᱠᱟᱱ ᱦᱩᱲᱩ ᱢᱮᱱᱟᱜᱼᱟ, ᱡᱚᱛᱚ ᱞᱮᱠᱟᱱᱟᱜ ᱜᱮᱠᱚ ᱨᱚᱦᱚᱭ ᱜᱮᱭᱟ᱾ ᱟᱫᱚ ᱡᱚᱛᱚ ᱦᱩᱲᱩ ᱡᱚᱛᱚ ᱨᱚᱠᱚᱢᱟᱜ ᱠᱚ ᱨᱚᱦᱚᱭ ᱜᱮᱭᱟ᱾
ᱥᱮ ᱟᱹᱰᱤ ᱱᱟᱯᱟᱭ ᱜᱚᱢᱠᱮ ᱛᱟᱦᱚᱞᱮ ᱟᱯᱮ ᱥᱮᱫ ᱫᱚ ᱵᱚᱪᱷᱚᱨ ᱫᱚ ᱢᱤᱫ ᱫᱷᱟᱣ ᱠᱚ ᱨᱚᱦᱚᱭᱟ ᱵᱟᱝ?
ᱵᱚᱪᱷᱚᱨ ᱨᱮ ᱢᱤᱫ ᱫᱷᱟᱣ ᱜᱮ᱾
ᱟᱮ ᱜᱚᱝᱠᱮ ᱟᱯᱮ ᱥᱮᱫ ᱫᱚ ᱵᱩᱨᱩ ᱠᱚᱫᱚ ᱢᱮᱱᱟᱜ ᱟᱥᱮ ᱵᱟᱝ?
ᱦᱳᱭ ᱜᱚᱢᱠᱮ ᱵᱩᱨᱩ ᱠᱚᱫᱚ ᱫᱚᱢᱮ ᱢᱮᱱᱟᱜᱼᱟ᱾
ᱡᱤᱵ ᱡᱤᱭᱟᱹᱞᱤ ᱠᱚ ᱠᱚ ᱛᱟᱦᱮᱱ ᱜᱮᱭᱟ, ᱵᱩᱨᱩ ᱠᱚᱨᱮ ᱢᱮᱱᱟᱜ ᱠᱚ ᱜᱮᱭᱟ?
ᱦᱮᱸ ᱢᱮᱱᱟᱜ ᱠᱚᱜᱮᱭᱟ ᱟᱫᱚ ᱱᱮᱛᱟᱨ ᱫᱚ ᱠᱷᱟᱱ ᱦᱟᱜ ᱱᱚᱜᱼᱚᱭ ᱛᱚ ᱩᱱᱟᱹᱜ ᱫᱚ ᱵᱟᱝ ᱠᱚ ᱧᱮᱞᱚᱜ ᱠᱟᱱᱟ᱾ ᱟᱫᱚ ᱦᱚᱸᱜᱼᱚᱭ ᱪᱟᱥ ᱥᱤᱡᱤᱱ ᱨᱮᱦᱟᱜ ᱡᱩᱫᱤ ᱠᱚ ᱦᱤᱡᱩᱜ ᱠᱷᱟᱱ᱾
ᱟᱪᱪᱷᱟ ᱦᱚᱜ-ᱚᱭ ᱪᱟᱥ ᱫᱤᱱ ᱦᱚᱸ ᱥᱮᱴᱮᱨ ᱱᱟᱦᱟᱜ, ᱛᱚ ᱟᱨ ᱠᱤᱪᱷᱩ ᱦᱟᱹᱛᱤ ᱠᱚᱠᱚ ᱪᱟᱞᱟᱣ ᱵᱟᱲᱟᱜ ᱜᱮᱭᱟ ᱥᱮ ᱵᱟᱝ?
ᱦᱮᱸ ᱜᱚᱝᱠᱮ ᱩᱱᱠᱩ ᱫᱚᱠᱚ ᱦᱤᱡᱩᱜ ᱜᱮᱭᱟ ᱦᱟᱸᱜ, ᱦᱩᱲᱩ ᱠᱚ ᱵᱤᱞᱤ ᱵᱤᱞᱤ ᱛᱮᱜᱮ᱾
ᱚᱸ ᱱᱤᱛᱚᱜ ᱫᱚ ᱵᱟᱭᱨᱮ ᱠᱚ ᱪᱟᱞᱟᱣ ᱵᱟᱲᱟᱣ ᱯᱮᱭᱟ ᱟᱹᱣᱨᱤ ᱠᱚ ᱦᱤᱨᱤ ᱯᱮᱭᱟ?
ᱦᱮᱸ ᱵᱟᱝ ᱵᱟᱝ ᱱᱤᱛᱚᱜ ᱫᱚ ᱟᱹᱣᱨᱤᱭᱟᱜᱼᱟ᱾ ᱚᱠᱛᱚ ᱠᱚ ᱡᱟᱹᱱᱤᱡ ᱟᱹᱣᱨᱤ ᱠᱚ ᱵᱩᱡᱽ ᱧᱟᱢᱟᱦᱟᱜ ᱡᱮ ᱟᱹᱣᱨᱤ ᱦᱩᱭᱩᱜᱼᱟ ᱡᱚ ᱵᱤᱞᱤ ᱠᱚ᱾
ᱦᱟᱹᱛᱤ ᱠᱚ ᱫᱚ ᱵᱮᱥᱤᱨ ᱵᱷᱟᱜᱽ ᱵᱤᱞᱤᱜ ᱴᱟᱭᱤᱢ ᱨᱮᱠᱚ ᱪᱟᱞᱟᱜᱼᱟ ᱟᱯᱮᱭᱟ ᱵᱟᱝ?
ᱦᱳᱭ ᱦᱳᱭ ᱦᱳᱭ ᱡᱚᱠᱷᱚᱱ ᱚᱱᱮ ᱵᱤᱞᱤ ᱵᱤᱞᱤᱜᱼᱟ, ᱩᱱ ᱥᱩᱢᱚᱭ ᱜᱮᱠᱚ ᱦᱤᱡᱩᱜᱼᱟ᱾
ᱟᱪᱪᱷᱟ ᱦᱳᱭ ᱛᱚ ᱟᱞᱮ ᱥᱮ ᱚᱱᱠᱟ ᱜᱮ ᱟᱡᱚᱢᱮ ᱫᱟᱞᱮ ᱥᱮ ᱦᱮᱡ ᱫᱚ ᱠᱴᱦᱤᱡᱩᱜ ᱜᱮᱭᱟ ᱟᱞᱮ ᱥᱮᱫ ᱫᱚ ᱢᱤᱫ ᱫᱤᱱᱤ ᱵᱟᱨ ᱯᱮ ᱫᱷᱟᱣ ᱠᱚ ᱨᱚᱦᱚᱭᱟᱛᱚ ᱛᱟᱦᱚᱞᱮ ᱚᱱᱟ ᱛᱮ ᱚᱠᱟ ᱠᱚᱫᱚ ᱠᱚ ᱛᱟᱦᱮᱱᱟ ᱯᱨᱟᱭ ᱢᱟᱱᱮ ᱠᱚ ᱦᱤᱨᱤᱭ ᱟᱟᱞᱮ ᱜᱮᱭᱟ ᱟᱞᱮ ᱠᱚᱫᱚ
ᱦᱮᱞᱳ ᱜᱚᱝᱠᱮ ᱟᱯᱮ ᱫᱚ ᱦᱟᱹᱛᱤ ᱞᱟᱜᱟ ᱠᱚᱯᱮ ᱪᱟᱞᱟᱜ ᱜᱮᱭᱟ ᱥᱮ ᱵᱟᱝ
ᱪᱟᱞᱟᱣ ᱫᱚ ᱦᱟᱹᱛᱤ ᱞᱟᱜᱟ ᱫᱚ ᱩᱱᱟᱹᱜ ᱢᱟᱨᱟᱝ ᱢᱟᱨᱟᱝ ᱦᱟᱹᱛᱤ ᱪᱤᱠᱟᱹᱛᱮᱢ ᱞᱟᱜᱟ ᱠᱚᱣᱟ ᱳᱭ ᱛᱟᱭᱱᱚᱢ ᱛᱟᱭᱱᱚᱢ ᱛᱮ ᱚᱱᱟ ᱯᱷᱚᱨᱮᱥᱴ ᱰᱤᱯᱟᱨᱴᱢᱮᱱᱴ ᱠᱷᱚᱱ ᱢᱮᱱᱟᱜ ᱢᱮᱱᱟᱜ ᱠᱚᱣᱟ ᱦᱚᱲ ᱩᱱᱠᱩ ᱠᱚᱠᱚ ᱞᱟᱜᱟᱣ ᱵᱟᱲᱟ ᱠᱚᱣᱟ ᱟᱞᱮ ᱫᱚ ᱳᱭ ᱥᱟᱺᱜᱤᱧ ᱠᱷᱚᱱ ᱜᱮᱞᱮ ᱧᱮᱞ ᱵᱟᱲᱟ ᱠᱚᱣᱟ ᱾
ᱦᱮᱛᱚ ᱢᱳᱲᱮ ᱠᱟᱴᱟ ᱥᱮ
ᱦᱩᱸ ᱛᱟᱦᱚᱞᱮ ᱜᱚᱝᱠᱮ ᱥᱮᱸᱫᱽᱨᱟ ᱠᱚᱫᱚᱯᱮ ᱪᱟᱞᱟᱜ ᱜᱮᱭᱟ ᱥᱮ ᱟᱯᱮᱥᱮᱫ ᱢᱟ ᱢᱟᱨᱟᱝ ᱢᱟᱨᱟᱝ ᱵᱩᱨᱩ ᱠᱚᱢ ᱞᱟᱹᱭᱮᱫᱟ
ᱦᱳᱭ ᱦᱳᱭ ᱥᱮᱸᱫᱽᱨᱟ ᱠᱚᱫᱚ ᱪᱟᱞᱟᱜ ᱜᱮᱭᱟᱞᱮ ᱡᱚᱛᱚ ᱠᱚᱜᱮ
ᱛᱟᱦᱚᱞᱮ ᱜᱚᱝᱠᱮ ᱡᱤᱵᱽ ᱡᱤᱭᱟᱹᱞᱤ ᱠᱚᱫᱚ ᱪᱤᱞᱤ ᱠᱚᱯᱮ ᱥᱮᱸᱫᱽᱨᱟ ᱟᱹᱜᱩ ᱠᱚᱜᱮᱭᱟ᱾
ᱡᱟᱦᱟᱸ ᱠᱩ ᱧᱟᱢᱚᱜ ᱜᱟᱹᱭ ᱥᱚᱵᱚᱜ
ᱦᱮᱞᱳᱣ ᱜᱚᱝᱠᱮ
ᱦᱮᱸ ᱟᱸᱡᱚᱢ ᱫᱟᱵᱮᱱ ᱛᱚ ᱜᱚᱝᱠᱮ?
ᱦᱮᱸ ᱜᱚᱝᱠᱮ ᱟᱸᱡᱚᱢᱚᱜ ᱠᱟᱱ ᱜᱮᱭᱟ ᱞᱟᱹᱭ ᱫᱟᱹᱞᱤᱧ ᱛᱟᱦᱞᱮ ᱥᱮᱸᱫᱽᱨᱟ ᱠᱚᱨᱮᱯᱮ ᱪᱟᱞᱟᱣ ᱞᱮᱱᱠᱷᱟᱡ ᱪᱤᱞᱤ ᱠᱚ ᱡᱤᱵᱽᱡᱤᱭᱟᱹᱞᱤ ᱵᱤᱥᱤ ᱯᱮ ᱜᱚᱡ ᱟᱹᱜᱩ ᱠᱚ ᱜᱮᱭᱟ?
ᱠᱩᱞᱟᱹᱭ, ᱨᱩᱰᱟᱹ, ᱥᱚᱵᱚᱫ, ᱥᱩᱠᱨᱤ ᱟᱫᱚ ᱜᱚᱝᱠᱮ ᱚᱱᱟ ᱫᱚ ᱠᱷᱟᱱ ᱦᱟᱸᱜ ᱚᱸᱭ ᱱᱮᱛᱟᱨ ᱫᱤᱱ ᱛᱚ ᱥᱮᱸᱫᱽᱨᱟ ᱛᱚ ᱵᱟᱝ ᱠᱟᱱᱟ ᱜᱚᱨᱚᱢ ᱫᱤᱱ ᱦᱟᱸᱜ
ᱦᱮᱸ ᱦᱮᱸ᱾
ᱟᱫᱚ ᱜᱚᱨᱚᱢ ᱫᱤᱱ ᱫᱚ ᱦᱟᱸᱜ ᱥᱮᱸᱫᱽᱨᱟ ᱵᱤᱨ ᱨᱮ ᱚᱠᱟ ᱞᱮᱠᱟᱱ ᱦᱟᱸᱜ ᱡᱤᱭᱟᱹᱞᱤ ᱠᱚᱠᱚ ᱦᱤᱡᱩᱜ ᱠᱟᱱᱟ ᱥᱮᱸᱫᱽᱨᱟ ᱜᱟᱱᱚᱜ ᱠᱚ ᱚᱱᱟ ᱦᱤᱥᱟᱹᱵ ᱛᱮ ᱦᱟᱸᱜ ᱥᱮᱸᱫᱽᱨᱟ ᱫᱚ ᱪᱟᱞᱟᱜ ᱦᱩᱭᱩᱜᱼᱟ᱾
ᱟᱪᱪᱷᱟ ᱟᱪᱪᱷᱟ ᱜᱚᱝᱠᱮ ᱥᱮᱸᱫᱽᱨᱟ ᱪᱟᱞᱞᱟ ᱵᱮᱪ ᱪᱟᱞᱟᱜ ᱜᱮᱭᱟ ᱡᱟᱦᱟᱸᱭ ᱠᱚᱣᱟᱜ ᱧᱮᱣ ᱚᱱᱠᱟ ᱯᱷᱟᱸᱥᱤ ᱠᱚ ᱛᱮᱦᱮᱸᱱ ᱛᱟᱠᱚᱣᱟ ᱩᱱᱠᱩ ᱠᱚᱫᱚ ᱢᱟᱱᱮ ᱥᱮ ᱟᱯᱮ ᱞᱮᱠᱟᱜᱮ ᱥᱚᱢᱟᱱ ᱵᱷᱟᱜᱽ ᱠᱚ ᱧᱟᱢᱟ ᱥᱮ ᱩᱱᱠᱩ ᱫᱚ ᱢᱤᱫ ᱵᱷᱟᱜᱽ ᱥᱮ ᱵᱟᱨ ᱵᱷᱟᱜᱽ ᱦᱳᱞᱮᱣ ᱵᱤᱥᱤ ᱯᱮ ᱯᱮ ᱮᱢᱟᱣ ᱠᱚ ᱜᱮᱭᱟ
ᱦᱟᱸᱜ ᱩᱱᱠᱩ ᱫᱚ ᱠᱟᱹᱴᱤᱡ ᱵᱤᱥᱤ ᱠᱚ ᱧᱟᱢᱟ ᱫᱩᱲᱩᱠᱮ ᱵᱤᱥᱤ ᱠᱚ ᱧᱟᱢᱟ ᱟᱨ ᱡᱟᱦᱟᱸᱭ ᱥᱮᱸᱫᱽᱨᱟ ᱨᱮ ᱥᱤᱠᱟᱹᱨᱤᱭᱟᱹ ᱡᱟᱦᱟᱸᱭ ᱫᱚ ᱯᱚᱡᱮᱟᱭ ᱢᱮᱱᱫᱚ ᱡᱟᱦᱟᱸᱭ ᱡᱤᱭᱟᱹᱞᱤ ᱜᱚᱡᱮᱭᱟᱭ ᱩᱱᱤ ᱫᱚ ᱠᱟᱱᱱᱟᱜ ᱡᱩᱲᱩ ᱦᱚᱸᱭ ᱧᱟᱢᱟᱭ᱾ ᱪᱷᱮᱲ
ᱟᱪᱪᱷᱟ ᱢᱟᱱᱮ ᱩᱱᱠᱩ ᱠᱚᱣᱟᱜ ᱠᱷᱮᱛᱨᱮ ᱫᱚ ᱵᱷᱟᱜᱽ ᱫᱚ ᱢᱟᱱᱮ ᱢᱤᱴᱮᱝ ᱡᱩᱲ ᱫᱚ ᱵᱤᱥᱤ ᱠᱟᱛᱮᱜ ᱜᱮᱠᱚ ᱧᱟᱢᱟ ᱵᱟᱝ?
ᱦᱳᱭ ᱦᱳᱭ ᱦᱳᱭ
ᱟᱪᱪᱷᱟ, ᱟᱹᱰᱤ ᱱᱟᱯᱟᱭ ᱜᱚᱝᱠᱮ ᱛᱟᱦᱚᱞᱮ ᱥᱮᱸᱫᱽᱨᱟ ᱠᱚᱫᱚᱯᱮ ᱪᱟᱞᱟᱣ ᱫᱚᱯᱮ ᱪᱟᱞᱟᱣ ᱵᱟᱲᱟᱜ ᱜᱮᱭᱟ ᱦᱟᱸᱝ ᱥᱮ ᱜᱚᱝᱠᱮ ᱛᱟᱦᱚᱞᱮ ᱯᱟᱛᱟ ᱠᱚᱫᱚ ᱦᱩᱭ ᱵᱟᱲᱟᱜᱼᱟ ᱥᱮ ᱵᱟᱝ ᱟᱯᱮᱥᱮᱫ ᱫᱚ?
ᱦᱮᱸ ᱜᱚᱝᱠᱮ ᱦᱩᱭᱩᱜ ᱜᱮᱭᱟ ᱤᱭᱟᱹ ᱵᱮᱱ ᱟᱸᱡᱚᱢ ᱠᱟᱫᱟ ᱪᱟᱠᱚᱞᱛᱟᱹᱲᱤ ᱪᱷᱟᱛᱟ?
ᱦᱮᱸ ᱟᱸᱡᱚᱢ ᱫᱚ ᱦᱩᱭ ᱠᱟᱱᱟ ᱛᱳ ᱪᱟᱞᱟᱣ ᱵᱟᱲᱟ ᱫᱚ ᱵᱟᱝ ᱦᱩᱭ ᱠᱟᱱᱟ᱾
ᱚᱱᱟ ᱯᱟᱛᱟ ᱦᱩᱭᱩᱜᱼᱟ ᱵᱚᱨᱚ ᱯᱟᱛᱟ ᱦᱩᱭᱩᱜᱼᱟ᱾ ᱟᱹᱰᱤ ᱠᱚᱡ ᱯᱟᱛᱟ ᱢᱮᱱᱟᱜᱼᱟ ᱜᱚᱝᱠᱮ ᱱᱚᱛ ᱫᱚ᱾
ᱟᱪᱪᱷᱟ, ᱜᱚᱝᱠᱮ ᱛᱟᱦᱞᱮ ᱱᱚᱣᱟ ᱠᱚ ᱯᱟᱛᱟ ᱨᱮᱫᱚ ᱪᱮᱫ ᱠᱚ ᱦᱩᱭᱩᱜᱼᱟ?
ᱯᱟᱛᱟ ᱮᱱᱮᱡ ᱡᱟᱦᱟᱸ ᱫᱚ ᱦᱩᱭᱩᱜ ᱠᱟᱱᱟ ᱟᱵᱚ ᱴᱟᱢᱟᱠ ᱛᱩᱢᱫᱟᱹᱜ ᱛᱮ ᱮᱱᱮᱡ᱾
ᱦᱟᱸᱰᱮ ᱱᱟᱸᱰᱮ ᱨᱮᱱ ᱯᱟᱛᱟ ᱮᱱᱮᱡ ᱠᱚᱠᱚ ᱦᱤᱡᱩᱜᱼᱟ᱾
ᱮᱸ
ᱩᱱᱠᱩ ᱠᱩᱠᱩ ᱮᱱᱮᱡᱟ᱾ ᱢᱟᱱᱮ ᱯᱨᱟᱭᱤᱡᱽ ᱞᱮᱠᱟ ᱡᱟᱦᱟᱸ ᱫᱚ ᱦᱩᱭᱩᱜ ᱠᱚᱢᱯᱤᱴᱤᱥᱮᱱ ᱚᱱᱠᱟᱱ ᱧᱚᱜ᱾
ᱟᱪᱪᱷᱟ, ᱢᱟᱱᱮ ᱯᱨᱟᱭᱤᱡᱽ ᱠᱚ ᱛᱟᱦᱮᱱᱟ ᱦᱟᱸ?
ᱦᱳᱭ ᱦᱳᱭ, ᱦᱟᱸ ᱟᱹᱰᱤ ᱥᱟᱺᱜᱤᱧ ᱥᱟᱺᱜᱤᱧ ᱠᱚᱨᱮᱱ ᱠᱚ ᱦᱤᱡᱩᱜ ᱫᱚ ᱜᱚᱝᱠᱮ᱾
ᱩᱸ ᱦᱩᱸᱜ ᱞᱟᱹᱭ ᱫᱟᱹᱧ ᱯᱟᱛᱟ ᱮᱱᱮᱡ ᱵᱟᱫ ᱠᱟᱛᱮᱫ ᱟᱨ ᱡᱟᱦᱟᱸᱱᱟᱜ ᱠᱚ ᱜᱟᱭᱟᱱ ᱠᱚ ᱥᱮ ᱮᱴᱟᱜᱟᱜ ᱚᱱᱠᱟ ᱚᱨᱠᱮᱥᱴᱟ ᱠᱚ ᱦᱩᱭ ᱵᱟᱲᱟᱜ ᱜᱮᱭᱟ?
ᱦᱳᱭ ᱦᱩᱭᱩᱜ ᱜᱮᱭᱟ ᱚᱱᱟ ᱫᱚ ᱠᱷᱟᱱ ᱦᱟᱸᱜ ᱦᱚᱜᱼᱚᱭ ᱛᱟᱹ ᱡᱟᱹᱯᱩᱫ ᱫᱤᱱ ᱫᱚ ᱵᱟᱝ ᱦᱟᱸᱜ ᱜᱚᱨᱚᱢ ᱫᱤᱱ ᱨᱟᱵᱟᱝ ᱫᱤᱱ
ᱚᱸ ᱟᱸᱜ
ᱦᱚᱸ ᱦᱟᱸᱜ ᱜᱚᱢᱠᱮ ᱚᱱᱟ ᱦᱚᱸᱜᱼᱚᱭ ᱡᱟᱦᱟᱸ ᱵᱮᱱ ᱞᱟᱹᱭ ᱠᱮᱫ ᱤᱭᱟᱹ ᱜᱟᱭᱟᱱ
ᱦᱮᱸ᱾
ᱚᱱᱟ ᱫᱚ ᱠᱷᱱᱟᱜ ᱫᱚ ᱨᱟᱵᱟᱝ ᱫᱤᱱ ᱜᱮ ᱦᱩᱭᱩᱜᱼᱟ ᱦᱟᱸᱜ᱾
ᱜᱚᱝᱠᱮ ᱵᱟᱞᱤᱧ ᱟᱸᱡᱚᱢᱫᱟ ᱟᱨᱢᱤᱫ ᱫᱷᱟᱣ ᱞᱟᱹᱭ ᱵᱮᱱ᱾
ᱞᱟᱹᱭ ᱫᱟᱞᱤᱧ ᱡᱟᱦᱟᱸ ᱜᱟᱭᱟᱱ ᱵᱮᱱ ᱞᱟᱹᱭᱮᱫ ᱠᱟᱱᱟ
ᱦᱮᱸ᱾
ᱦᱳᱭ ᱚᱱᱟ ᱫᱚ ᱦᱩᱭᱩᱜ ᱠᱟᱱᱟ ᱦᱟᱸᱜ ᱨᱟᱵᱟᱝ ᱫᱤᱱ ᱵᱮᱥᱤ ᱦᱩᱭᱩᱜᱼᱟ᱾
ᱟᱪᱪᱷᱟ ᱚᱱᱟ ᱫᱚ ᱨᱟᱵᱟᱝ ᱫᱤᱱ᱾
ᱦᱳᱭ ᱦᱳᱭ᱾
ᱟᱪᱪᱷᱟ᱾ ᱟᱹᱰᱤ ᱱᱟᱯᱟᱭ ᱜᱚᱝᱠᱮ ᱴᱟᱭᱤᱢ ᱠᱚᱦᱚᱸ, ᱚᱠᱛᱚ ᱠᱚᱦᱚᱸ ᱥᱮᱴᱮᱨ ᱦᱤᱡᱩᱜ ᱠᱟᱱ ᱛᱟᱞᱟᱝᱼᱟ᱾
ᱦᱳᱭ ᱦᱳᱭ ᱦᱳᱭ᱾
ᱦᱮᱸ ᱛᱚ ᱛᱟᱞᱦᱮ ᱱᱤᱭᱟᱹ ᱵᱮᱲᱟ ᱫᱚ ᱱᱚᱝᱠᱟ ᱜᱮᱞᱟᱝ ᱠᱟᱛᱷᱟᱜᱼᱟ ᱦᱮᱸ ᱥᱮ᱾
ᱦᱳᱭ, ᱜᱚᱝᱠᱮ ᱦᱳᱭ ᱦᱳᱭ᱾
ᱦᱮᱸ ᱴᱚᱴ ᱴᱷᱤᱠ ᱜᱮᱭᱟ ᱛᱟᱦᱚᱞᱮ ᱡᱚᱸᱦᱟᱨ ᱜᱮ ᱜᱚᱝᱠᱮ᱾
ᱦᱮᱸ ᱟᱪᱪᱷᱟ ᱜᱚᱝᱠᱮ ᱡᱚᱸᱦᱟᱨ ᱜᱮ, ᱡᱚᱸᱦᱟᱨ ᱜᱮ, ᱥᱟᱹᱜᱩᱱ ᱧᱤᱫᱟᱹ ᱢᱟ